ᱦᱮᱞᱳ ᱜᱚᱝᱠᱮ ᱟᱸᱡᱚᱢᱚᱜ ᱠᱟᱱᱟ? ᱦᱮᱞᱳ ᱦᱳᱭ ᱜᱚᱝᱠᱮ ᱟᱸᱡᱚᱢᱚᱜ ᱠᱟᱱᱟ ᱜᱚᱝᱠᱮ?
ᱦᱮᱸ ᱜᱚᱝᱠᱮ ᱟᱸᱡᱚᱢᱚᱜ ᱠᱟᱱ ᱜᱮᱭᱟ᱾
ᱦᱮᱞᱳ᱾ ᱟᱪᱪᱷᱟ ᱛᱟᱞᱦᱮ ᱱᱟᱯᱟᱭ ᱵᱟᱲᱟ ᱜᱮᱛᱚ ᱜᱚᱝᱠᱮ᱾
ᱤᱧᱟᱹᱜ ᱨᱚᱲ ᱟᱸᱡᱚᱢᱚᱜ ᱦᱮᱸ ᱜᱚᱝᱠᱮ ᱟᱹᱞᱤᱧ ᱫᱚ ᱱᱟᱯᱟᱭ ᱵᱟᱲᱟ ᱜᱮ᱾ ᱟᱵᱤᱱ ᱜᱮ ᱱᱟᱯᱟᱭ ᱵᱟᱲᱟ ᱜᱮ?
ᱦᱳᱭ ᱟᱹᱞᱤᱧ ᱦᱚᱸ ᱱᱟᱯᱟᱭ ᱵᱟᱲᱟ ᱜᱮ᱾ ᱮᱱᱠᱷᱟᱱ ᱪᱮᱫ ᱠᱚᱵᱮᱱ ᱪᱤᱠᱟᱹᱭᱮᱫᱼᱟ᱾
ᱪᱤᱠᱟᱹ ᱦᱚ ᱵᱟᱝ ᱜᱚᱝᱠᱮ ᱫᱩᱲᱩᱵ ᱵᱟᱲᱟ ᱟᱠᱟᱱᱟᱞᱤᱧ᱾
ᱟᱪᱪᱷᱟ ᱟᱪᱪᱷᱟ᱾ ᱟᱹᱞᱤᱧ ᱦᱚᱸ ᱱᱚᱜᱼᱚᱭ ᱠᱟᱹᱢᱤ ᱠᱚ᱾ ᱪᱟᱣ ᱵᱟᱲᱟ ᱠᱟᱛᱮ ᱮᱱᱠᱷᱟᱱ ᱫᱩᱲᱩᱵ ᱵᱟᱲᱟ ᱦᱩᱭ ᱠᱟᱱᱟ, ᱦᱳᱭᱥᱮ? ᱰᱟᱹᱵᱨᱟᱹ ᱥᱟᱯ ᱯᱟ ᱠᱟᱛᱮ ᱦᱳᱭ ᱥᱮ᱾
ᱚ᱾
ᱜᱚᱝᱠᱮ ᱛᱟᱦᱚᱞᱮ ᱫᱟᱜ ᱡᱟᱹᱯᱩᱫ ᱫᱚ ᱛᱮᱦᱮᱧ ᱫᱚ ᱦᱩᱭ ᱞᱮᱱᱟ ᱥᱮ ᱵᱟ?
ᱫᱟᱜ ᱡᱟᱯᱤᱫ ᱫᱚ ᱵᱟᱝ ᱦᱩᱭ ᱠᱟᱱᱟ ᱚᱱᱮ ᱚᱱᱠᱟ ᱟᱫᱚ ᱥᱤᱛᱩᱝ ᱫᱚ ᱥᱤᱛᱩᱝ ᱠᱟᱜ ᱛᱟᱦᱮᱱ ᱜᱮᱭᱟ ᱛᱤᱦᱤᱧ ᱫᱚ ᱦᱳᱭᱥᱮ᱾ ᱯᱷᱟᱨᱟᱠ ᱜᱮ ᱛᱟᱦᱮᱸ ᱠᱟᱱᱟ ᱥᱮᱨᱢᱟ ᱫᱚ᱾
ᱚ ᱛᱮᱦᱮᱧ ᱫᱚ ᱢᱟᱱᱮ ᱫᱟᱜ ᱡᱟᱹᱯᱩᱫ ᱫᱚ ᱵᱟᱝ ᱦᱩᱭ ᱠᱟᱱᱟ᱾
ᱵᱟᱝ ᱦᱩᱭ ᱠᱟᱱᱟ ᱦᱳᱭ ᱫᱚ᱾
ᱟᱨ ᱯᱨᱚᱛᱛᱮᱠ ᱫᱤᱱ ᱫᱚ ᱫᱟᱜ ᱡᱟᱹᱯᱩᱜ ᱟᱨ ᱵᱟᱝ ᱴᱷᱤᱠ ᱟᱥᱮ᱾ ᱢᱤᱫ ᱫᱤᱱ ᱫᱚ ᱠᱟᱹᱢᱤ ᱞᱟᱹᱜᱤᱫ ᱛᱮ ᱢᱤᱫ ᱫᱤᱱ ᱫᱚ ᱪᱟᱹᱭ ᱜᱮ ᱦᱳᱭᱥᱮ᱾
ᱦᱮᱸ ᱜᱚᱝᱠᱮ ᱟᱞᱮᱥ ᱥᱮᱫᱦᱚᱸ ᱯᱳᱭᱞᱳ ᱫᱚ ᱥᱤᱛᱩᱝ ᱟᱛᱮ ᱥᱮᱛᱟᱜ ᱵᱮᱲᱟ ᱧᱮᱞ ᱛᱮᱫᱚ ᱢᱚᱱᱮ ᱛᱮ ᱛᱟᱦᱮᱧ ᱫᱚ ᱫᱚᱢᱮ ᱥᱤᱛᱩᱝᱟᱭ᱾
ᱦᱳᱭ ᱦᱳᱭ᱾
ᱟ ᱜᱚᱝᱠᱮ ᱛᱟᱨᱟᱥᱤᱧ ᱦᱩᱭᱮᱱ ᱠᱷᱟᱱ ᱫᱚ ᱮᱛᱚ ᱫᱟᱜ ᱡᱟᱯᱩᱫ ᱮᱛᱚ ᱫᱟᱜ ᱦᱮᱡ ᱱᱟ᱾ ᱟᱨ
ᱦᱳᱭ᱾
ᱟᱹᱰᱤ ᱡᱳᱨ ᱛᱮ᱾ ᱵᱟᱨ ᱯᱮ ᱜᱷᱚᱱᱴᱟ ᱫᱚᱢᱮ ᱫᱟᱜ ᱠᱮᱜᱼᱟᱭ᱾
ᱦᱳᱭ ᱦᱳᱭ᱾
ᱟᱫᱚ ᱚᱱᱮ ᱚᱱᱠᱟ ᱜᱮ ᱟᱨ ᱛᱟᱦᱚᱞᱮ ᱪᱟᱥᱵᱟᱥ ᱠᱚ ᱜᱚᱝᱠᱮ ᱛᱱᱟᱹᱜ ᱥᱟᱜᱤᱧ ᱵᱮᱱ ᱤᱫᱤ ᱠᱮᱜᱼᱟ᱾
ᱦᱮᱸ ᱞᱟᱦᱟ ᱤᱫᱤᱠᱮ ᱟᱞᱤᱧ ᱱᱚᱜ-ᱚᱭ ᱛᱚ ᱵᱟᱨ ᱢᱤᱫ ᱥᱚᱯᱛᱟ ᱜᱟᱱ ᱦᱳᱭᱮᱱ ᱛᱟᱞᱤᱧᱟ ᱪᱟᱥ ᱠᱚ᱾
ᱟᱪᱪᱷᱟ ᱮᱱᱠᱷᱟᱱ ᱱᱟᱯᱟᱭ ᱜᱮ ᱦᱳᱭ ᱥᱮ᱾
ᱦᱮᱸ ᱟᱵᱤᱱᱟᱜ ᱪᱟᱥᱵᱟᱥ ᱠᱚ ᱛᱤᱱᱟᱹᱜ ᱥᱟᱹᱜᱤᱧ ᱵᱤᱱ ᱞᱟᱦᱟ ᱤᱫᱤ ᱠᱮᱫ ᱛᱟᱵᱤᱱᱟ?
ᱟᱹᱞᱤᱧ ᱦᱚᱞᱤᱧ ᱞᱟᱦᱟ ᱤᱫᱤᱣ ᱠᱟᱜ ᱜᱮᱭᱟ ᱢᱚᱴᱟᱢᱩᱴᱤ ᱴᱷᱤᱠ ᱜᱮᱭᱟ ᱦᱳᱭᱥᱮ᱾ ᱮᱱᱠᱷᱟᱱ ᱫᱚ ᱦᱟᱜ ᱟᱨ ᱠᱟᱹᱴᱤᱡ ᱵᱟᱹᱠᱤ ᱜᱮᱭᱟ ᱦᱟᱸᱜ᱾ ᱞᱟᱹᱴᱩ ᱞᱟᱹᱴᱩ ᱠᱷᱮᱛ ᱠᱚᱦᱚᱸ ᱱᱟᱦᱟᱸᱜ ᱵᱟᱝ ᱦᱩᱭ ᱠᱟᱱᱟ᱾ ᱦᱩᱭ ᱥᱮ ᱚᱱᱟ ᱠᱚᱞᱤᱧ ᱠᱚᱢᱯᱞᱤᱴ ᱞᱮᱠᱷᱟᱡ ᱮᱱᱠᱷᱟᱱᱞᱤᱧ ᱟᱹᱞᱤᱧ ᱦᱚᱞᱤᱧ ᱮ ᱠᱟᱢᱤ ᱞᱤᱧ ᱢᱟᱱᱮ ᱞᱤᱧ ᱛᱷᱚᱲᱟ ᱞᱤᱧ ᱨᱮᱥᱴ ᱞᱤᱧ ᱧᱟᱢᱟ ᱦᱳᱭᱥᱮ᱾ ᱮᱱᱠᱷᱟᱱ ᱫᱚ ᱚᱱᱟ ᱠᱚ ᱦᱟᱸᱜ ᱞᱟᱹᱴᱩ ᱞᱟᱹᱴᱩ ᱠᱷᱮᱛ ᱠᱟᱱᱟ ᱥᱮ ᱮᱱᱠᱷᱟᱱ ᱥᱚᱢᱚᱭ ᱞᱟᱜᱟᱜ ᱜᱮᱭᱟ ᱦᱟᱜ ᱦᱳᱭᱥᱮ᱾
ᱦᱮᱸ ᱱᱚᱝᱠᱟ ᱞᱟᱹᱴᱩ ᱞᱟᱹᱴᱩ ᱠᱷᱮᱛ ᱜᱮ ᱥᱚᱢᱚᱭ ᱫᱚ ᱞᱟᱜᱟ-ᱟ᱾
ᱦᱳᱭ ᱦᱳᱭ᱾ ᱟᱨᱟ ᱚᱱᱮ ᱚᱱᱠᱟ ᱦᱟᱸᱜ ᱮᱠᱟᱭ ᱚᱲᱟᱜ ᱟᱞᱮᱛᱚ ᱟᱞᱤᱧ ᱫᱚ ᱚᱱᱮ ᱚᱱᱠᱟ ᱦᱟᱸᱜ ᱟᱫᱚ ᱟᱥᱛᱮ ᱟᱥᱛᱮ ᱞᱤᱧ ᱠᱟᱢᱤ ᱤᱫᱤᱭᱮᱫ ᱜᱮᱭᱟ ᱦᱳᱭᱥᱮ᱾
ᱦᱮ᱾
ᱦᱳᱭ᱾
ᱛᱟᱞᱮ ᱦᱮᱸ ᱛᱟᱦᱞᱮ ᱵᱷᱤᱛᱟᱹ ᱢᱟᱜᱽ ᱠᱚᱵᱤᱱ ᱪᱟᱞᱟᱣ ᱵᱟᱲᱟᱜ ᱠᱟᱱ ᱜᱮᱭᱟ ᱵᱤᱱ ᱜᱚᱝᱠᱮ?
ᱦᱳᱭ ᱦᱳᱭ᱾
ᱦᱩᱸ
ᱪᱮᱫ ᱵᱤᱱ ᱞᱟᱹᱭ ᱠᱮᱜᱟ ᱟᱨ ᱢᱤᱫ ᱪᱷᱚᱴ ᱞᱟᱭᱵᱤᱱ?
ᱵᱷᱤᱛᱟᱹ ᱢᱟᱜ ᱠᱚᱫᱚ ᱵᱤᱱ ᱪᱟᱞᱟ ᱵᱟᱲᱟᱜ ᱠᱟᱱ ᱜᱮᱭᱟ ᱛᱚ?
ᱦᱳᱭ, ᱦᱳᱭ ᱦᱳᱭ, ᱟᱪᱪᱷᱟ ᱜᱚᱝᱠᱮ, ᱟᱯᱮᱥᱮᱫ ᱚᱱᱮ ᱚᱱᱠᱟ ᱟᱯᱮᱥᱮᱫ ᱫᱚ ᱪᱟᱥᱵᱟᱥ ᱛᱤᱱᱟᱹᱜ ᱜᱮ ᱥᱟᱜᱤᱧ ᱤᱫᱤ ᱠᱮᱫᱼᱟ?
ᱟ ᱫᱚ ᱜᱚᱝᱠᱮ ᱮᱢ ᱡᱚᱛᱚ ᱥᱟᱱᱟᱢ ᱦᱚᱲ ᱠᱚᱜᱮ ᱱᱤᱛᱳ ᱢᱤᱫ ᱥᱚᱯᱛᱟ ᱞᱟᱦᱟ ᱠᱚ ᱟᱨᱟᱢᱵᱚ ᱟᱠᱟᱼᱟ ᱪᱟᱥᱵᱟᱥ, ᱯᱩᱨᱟᱹᱣ ᱫᱟ ᱟᱹᱶᱨᱤ ᱠᱚ ᱯᱩᱨᱟᱹ ᱚᱠᱚᱭ ᱦᱚᱸ ᱾ ᱛᱮᱦᱮᱧ
ᱛᱚ ᱱᱟᱯᱟᱭ ᱵᱟᱲᱟᱭ ᱜᱮ ᱮᱢ ᱟᱠᱟᱜ ᱯᱮ ᱥᱮ ᱵᱟᱝᱼᱟ᱾
ᱦᱮᱸ ᱚᱱᱠᱟ ᱱᱟᱯᱟᱭ ᱵᱟᱲᱟᱜᱮ, ᱫᱟᱜ ᱡᱟᱹᱯᱩᱫ ᱫᱚ ᱱᱟᱯᱟᱭ ᱵᱟᱲᱟᱜᱮ, ᱚᱱᱠᱟ ᱛᱮᱦᱮᱧ ᱢᱚᱱᱮ ᱛᱮᱦᱤᱧᱞᱮ ᱢᱚᱱᱮ ᱮᱫ ᱛᱟᱦᱮᱸ ᱛᱟᱦᱮᱱ ᱫᱚ ᱫᱟᱜ ᱵᱟᱝ ᱦᱤᱡᱩᱜᱼᱟ ᱦᱟᱜ, ᱟᱨᱠᱚ ᱞᱟᱹ ᱦᱚᱲ ᱠᱚ ᱞᱟᱹᱭ ᱵᱟᱲᱟᱭᱮᱫ ᱛᱟᱦᱮᱸᱫ ᱛᱮᱦᱮᱸ ᱫᱚ ᱠᱟᱹᱴᱤᱡ ᱫᱟᱜ ᱡᱚᱨᱟᱣ ᱞᱮᱠᱷᱟᱱ ᱱᱟᱯᱟᱭ ᱠᱚᱜᱼᱟ ᱟᱨ
ᱟᱨ ᱱᱟᱯᱟᱭ ᱠᱚᱜᱼᱟ, ᱦᱳᱭ ᱦᱳᱭ ᱦᱳᱭ ᱚᱱᱮ ᱚᱱᱠᱟ ᱟᱹᱞᱤᱧᱦᱞᱤᱧ ᱟᱸᱡᱚᱢ ᱠᱮᱜᱼᱟ ᱦᱳᱭᱥᱮ ᱾ ᱟᱫᱚ ᱟᱹᱞᱤᱧ ᱦᱚᱸᱞᱤᱧ ᱛᱷᱚᱲᱟ ᱞᱤᱧ ᱟᱥᱟᱱ ᱧᱚᱜ ᱮᱱᱟ ᱾ ᱠᱟᱹᱢᱤ ᱠᱚ ᱛᱷᱚᱲᱟ ᱞᱤᱧ ᱯᱟᱨᱚᱢ ᱧᱚᱜ ᱠᱮᱼᱟ ᱟᱫᱚ ᱟᱹᱞᱤᱧ ᱠᱷᱟᱹᱛᱤᱨ ᱫᱚ ᱛᱷᱚᱲᱟ ᱱᱟᱯᱟᱭ ᱵᱟᱲᱟᱭᱮᱱᱟ, ᱮᱱᱠᱷᱟᱱ ᱫᱚ ᱦᱟᱸᱜ ᱾ ᱦᱚᱲ ᱫᱚᱠᱚ ᱞᱟᱹᱭᱮᱫ ᱜᱮᱭᱟ ᱦᱟᱸᱜ, ᱫᱟᱜ ᱛᱚᱲᱟ ᱠᱟᱹᱴᱤᱡ ᱧᱟᱢ ᱞᱮᱱᱠᱷᱟᱱ ᱫᱚ ᱱᱟᱯᱟᱭ ᱠᱚᱜᱼᱟ ᱾
ᱦᱮᱸ
ᱦᱳᱭᱥᱮ, ᱟᱫᱚ ᱮᱱᱠᱷᱟᱱ ᱢᱟ ᱦᱟᱜ ᱥᱚᱵ ᱦᱚᱲᱟᱜ ᱫᱚ ᱥᱚᱵ ᱵᱟᱝ ᱜᱟᱱᱚᱜᱼᱟ ᱦᱳᱭᱥᱮ ᱾ ᱟᱪᱪᱷᱟ ᱜᱚᱝᱠᱮ, ᱟᱹᱞᱤᱧ ᱞᱤᱧ ᱞᱟᱹᱭᱮᱫᱼᱟ ᱟᱹᱞᱤᱧ ᱞᱤᱧ ᱞᱟᱹᱭᱮᱼᱟ ᱚᱱᱠᱟ ᱱᱟᱦᱮᱞ ᱠᱚᱯᱮ ᱥᱤ ᱜᱮᱭᱟ, ᱥᱮ ᱴᱨᱟᱠᱴᱟᱨ ᱠᱚᱫᱚ ᱯᱮ ᱥᱤ ᱜᱮᱭᱟ ᱟᱯᱮ ᱫᱚ?
ᱟᱞᱮ ᱫᱚ ᱱᱤᱛᱚᱜ ᱫᱚ ᱴᱟᱠᱴᱟᱨ ᱠᱚᱜᱮ, ᱥᱮᱫᱟᱭ ᱫᱚ ᱱᱟᱦᱮᱞ ᱛᱮᱞᱮ ᱥᱤ ᱵᱟᱲᱟᱭᱮᱫ ᱛᱟᱦᱮ ᱰᱟᱝᱨᱤ ᱠᱚ ᱛᱟᱦᱮᱸ ᱠᱟᱱᱟ ᱠᱚ ᱾
ᱟᱪᱪᱷᱟ ᱟᱪᱪᱷᱟ, ᱟᱪᱪᱷᱟ, ᱮᱱᱠᱷᱟᱱ ᱫᱚ ᱦᱟᱸᱜ ᱱᱟᱯᱟᱭ ᱵᱟᱲᱟ ᱜᱮ ᱦᱳᱸᱥᱮ ᱾
ᱦᱮᱸ, ᱱᱮᱛᱟᱨ ᱫᱚ
ᱟᱨ ᱞᱟᱹᱭ ᱫᱤᱧ ᱜᱚᱝᱠᱟ ᱚᱱᱮ ᱚᱱᱠᱟ ᱟᱯᱮᱥᱮᱫ ᱚᱱᱠᱟ ᱠᱷᱮᱛ ᱠᱚᱨᱮ ᱞᱚᱥᱚᱫ ᱡᱚᱠᱷᱚᱱ, ᱚᱱᱠᱟ ᱦᱟᱹᱠᱩ ᱠᱚ ᱧᱟᱢᱚᱜ ᱠᱟᱱᱟ ᱥᱮ ᱵᱟᱝ ᱠᱟᱴᱠᱚᱢ ᱦᱟᱹᱠᱩ ᱠᱩ ᱦᱟᱹᱠᱩ ᱠᱩ?
ᱦᱮᱸ ᱜᱚᱝᱠᱮ, ᱧᱟᱢ
ᱧᱟᱢ ᱵᱟᱲᱮᱫ ᱠᱟᱱ ᱜᱮᱭᱟ ᱠᱚ ᱜᱚᱢᱠᱮ, ᱦᱟᱹᱠᱩ ᱠᱟᱴᱠᱚᱢ ᱜᱚᱸᱜᱷᱟ ᱠᱚ, ᱟᱨ ᱠᱟᱴᱠᱚᱢ ᱫᱚ ᱠᱷᱩᱵ ᱠᱚᱢ ᱠᱚ ᱧᱟᱢ ᱵᱟᱲᱟᱜ ᱠᱟᱱᱟ ᱾
ᱟᱪᱪᱷᱟ, ᱟᱪᱪᱷᱟ ᱦᱳᱭ ᱦᱳᱭ, ᱱᱮᱛᱟᱨ ᱫᱚ ᱟᱸᱜ ᱟᱫᱚ ᱩᱱᱠᱩ ᱦᱟᱜ ᱵᱟᱠᱚ ᱧᱮᱞ ᱴᱷᱤᱠᱚᱜ ᱠᱟᱱᱟ ᱥᱮ, ᱵᱟᱠᱚ ᱧᱮᱞ ᱧᱟᱢᱚᱜ ᱠᱟᱱᱟ ᱟᱫᱚᱜ ᱠᱟᱱᱟ ᱠᱚ ᱟᱥᱛᱮ ᱟᱥᱛᱮ ᱦᱳᱭᱥᱮ ᱾
ᱦᱮᱸ ᱦᱮᱸ, ᱫᱤᱱ ᱫᱤᱱ ᱫᱚᱠᱚ ᱟᱫ ᱪᱟᱞᱟᱜ ᱠᱟᱱᱟ ᱾
ᱦᱳᱭ ᱦᱳᱭ, ᱮᱱᱠᱷᱟᱱ ᱟᱵᱚ ᱚᱱᱮ ᱚᱱᱟ, ᱚᱱᱠᱟ ᱥᱟᱨ ᱠᱚᱵᱚᱱ ᱤᱭᱩᱡᱮᱫᱼᱟ ᱾ ᱮᱱᱠᱷᱟᱱ ᱫᱚ ᱦᱟᱸᱜ ᱩᱱᱠᱩ ᱦᱟᱸᱜ ᱵᱟᱠᱚ ᱥᱟᱦᱟ ᱫᱟᱲᱮᱭᱟᱜ ᱠᱟᱱᱟ ᱦᱳᱭᱥᱮ ᱡᱟᱹᱥᱛ ᱟᱵᱚ ᱥᱟᱨ ᱵᱚᱱ ᱤᱭᱩᱡᱮᱫᱼᱟ, ᱠᱟᱹᱴᱤᱡ
ᱮᱸ
ᱚᱱᱮ ᱚᱱᱠᱟ ᱵᱟᱠᱚ ᱥᱟᱦᱟᱣ ᱫᱟᱲᱮᱭᱟᱜ ᱠᱟᱱᱟ ᱾ ᱫᱟᱜ ᱠᱚᱦᱚᱸ ᱠᱟᱹᱴᱤᱡ ᱠᱷᱟᱨᱟᱯᱚᱜ ᱠᱟᱱᱟ ᱦᱮᱸᱥᱮ, ᱮᱱᱠᱷᱟᱱ ᱫᱚ ᱫᱟᱨᱮ ᱞᱟᱹᱜᱤᱫ ᱛᱮᱫᱚ ᱴᱷᱤᱠ ᱜᱮᱭᱟ, ᱟᱵᱚ ᱡᱮ ᱚᱱᱟ ᱪᱟᱥ ᱫᱟᱵᱚᱱ ᱦᱳᱲᱳ ᱵᱚᱱ ᱪᱟᱥᱟ, ᱦᱳᱲᱳ ᱫᱟᱨᱮ ᱞᱟᱹᱜᱤᱫ ᱫᱚ ᱴᱷᱤᱠ ᱜᱮᱭᱟ ᱾ ᱮᱱᱠᱷᱟᱱ ᱚᱱᱟ ᱫᱟᱜ ᱨᱮ ᱵᱟᱹᱲᱤᱡᱚᱜ ᱠᱟᱱᱟ ᱥᱮ, ᱫᱟᱜ ᱵᱟᱹᱲᱤᱡ ᱞᱮᱠᱷᱟᱱ ᱫᱚᱠᱩ ᱦᱟᱹᱠᱩ ᱵᱟᱠᱚ ᱵᱩᱥᱟᱜ ᱥᱟᱦᱟᱣ ᱫᱟᱲᱮᱜ ᱠᱟᱱᱟ, ᱦᱮ ᱥᱮ ᱟᱫᱚ ᱚᱱᱮ ᱚᱱᱠᱟ ᱠᱚ ᱟᱫ ᱪᱟᱵᱟᱜ ᱠᱟᱱᱟ ᱟᱫᱚ ᱫᱤᱱᱡᱮ ᱫᱤᱱ ᱦᱳᱭᱥᱮ ᱾
ᱦᱮᱸ, ᱫᱤᱱᱠᱮ ᱫᱤᱱ ᱵᱟᱠᱚ ᱧᱟᱢ ᱪᱟ ᱵᱟᱠᱚ ᱧᱟᱢᱚᱜ ᱠᱟᱱᱟ ᱾ ᱠᱟᱴᱠᱚᱢ ᱫᱚ ᱥᱮᱫᱟᱭ ᱫᱚ ᱫᱚᱢᱮ ᱠᱚ ᱧᱟᱢᱚᱜ ᱛᱟᱦᱮᱫ ᱠᱷᱮᱛ ᱵᱮᱫ ᱠᱚᱨᱮ, ᱠᱷᱮᱛ ᱵᱮᱫ ᱪᱟᱞᱟᱣ ᱮᱱᱟᱮ ᱟᱲᱮ ᱠᱚᱨᱮ ᱾ ᱠᱟᱴᱠᱚᱢ ᱠᱚ ᱨᱟᱠᱟᱵ ᱵᱟᱲᱟᱫᱷᱟ ᱵᱩᱨᱩᱡ ᱵᱟᱲᱟ ᱠᱟᱜ ᱠᱟᱛ, ᱱᱮᱛᱟᱨ ᱫᱚ ᱵᱩᱨᱩᱡ ᱦᱚᱸ ᱵᱟᱝ ᱧᱮᱞᱚᱜ ᱠᱟᱱ ᱛᱟᱠᱚᱣᱟ ᱟᱨ ᱨᱟᱠᱟᱵ ᱵᱟᱲᱟ ᱦᱚᱸ ᱾
ᱦᱳᱭ, ᱦᱳᱭ,
ᱜᱚᱸᱜᱟ ᱠᱚᱦᱚᱸ ᱠᱷᱩᱵ ᱠᱚᱢ ᱠᱚ ᱧᱟᱢᱚᱜ ᱠᱟᱱᱟ, ᱞᱟᱦᱟ ᱛᱮᱫᱚ ᱫᱟᱜ ᱡᱚᱨᱟ ᱢᱟᱱᱮ ᱜᱮ, ᱫᱟᱜ ᱡᱟᱦᱟᱸ ᱞᱮ ᱠᱟᱛᱮ ᱞᱤᱸᱜᱤᱜᱼᱟ, ᱜᱚᱸᱜᱷᱟ ᱠᱚ ᱟᱬᱜᱚᱱᱟᱠᱚ ᱨᱟᱠᱟᱵ ᱟᱠᱚ ᱜᱚᱸᱜᱷᱟ ᱠᱚ᱾
ᱦᱳᱭ ᱦᱳᱭ ᱦᱳᱭ᱾
ᱜᱚᱝᱠᱮ ᱛᱟᱞᱦᱮ ᱟᱯᱮ ᱚᱱᱛᱮ ᱥᱚᱵᱡᱤ ᱠᱚ ᱪᱮᱫ ᱠᱚᱯᱮ ᱪᱟᱥ ᱵᱟᱲᱟᱭ ᱜᱮᱭᱟ?
ᱥᱚᱵᱽᱡᱤ ᱠᱚᱫᱚ ᱚᱱᱮ ᱚᱱᱠᱟ ᱚᱱᱠᱟ ᱪᱟᱥ ᱠᱟᱹᱴᱤᱡ ᱯᱚᱨᱞ ᱞᱮ ᱪᱟᱥ ᱜᱮᱭᱟ ᱦᱳᱭ ᱤᱭᱟᱹ ᱪᱮ ᱱᱟ ᱥᱚᱵᱡᱤ ᱠᱚᱫᱚ ᱞᱮ ᱨᱚᱦᱚᱭ ᱜᱮᱭᱟ ᱦᱳᱭ ᱥᱮ᱾ ᱚᱱᱠᱟ ᱪᱟᱥ ᱠᱚ ᱵᱟᱝ ᱯᱟᱨᱚᱢ ᱞᱮᱱᱠᱷᱟᱱ ᱠᱷᱟᱱ ᱥᱚᱵᱽᱡᱤ ᱠᱚᱫᱚ ᱵᱟᱞᱮ ᱨᱚᱦᱚᱭ ᱫᱟᱲᱮ ᱠᱮᱭᱟ, ᱦᱮᱸ ᱥᱮ᱾
ᱢᱟᱱᱮ ᱚᱱᱟ ᱠᱟᱨᱛᱮ ᱵᱷᱤᱱᱟᱹ ᱜᱟᱨᱛᱮ ᱮᱴᱟᱜ ᱠᱷᱮᱛ ᱠᱚ ᱵᱟᱯᱮ ᱫᱚᱦᱚ ᱠᱟᱜ ᱜᱮᱭᱟ
ᱵᱟᱝᱜᱮ ᱵᱟᱝᱜᱮ ᱟᱞᱮ ᱥᱮᱫ ᱫᱚ ᱚᱱᱠᱟ ᱦᱩᱲᱩ ᱪᱟᱥ ᱜᱮ ᱡᱟᱫᱟ ᱵᱮᱥᱤ ᱦᱩᱭᱩᱜ ᱜᱮᱭᱟ ᱦᱳᱭᱥᱮ ᱟᱫᱚ ᱚᱱᱮ ᱚᱱᱠᱟ ᱚᱱᱠᱟ ᱦᱩᱲᱩ ᱪᱟᱥ ᱯᱩᱨᱟᱹᱣ ᱠᱟᱛᱮᱜ ᱮᱱᱠᱷᱟᱱ ᱦᱟᱸᱜ ᱥᱚᱵᱽᱡᱤ ᱠᱚᱞᱮ ᱪᱟᱥ ᱜᱮᱭᱟ ᱦᱳᱸᱥᱮ᱾ ᱫᱟᱜ ᱠᱚᱨᱮ ᱦᱟᱸᱜ ᱫᱟᱜ ᱡᱟᱹᱲᱤ ᱠᱚ ᱵᱟᱹᱪᱩᱜ ᱠᱟᱜ ᱛᱟᱞᱮᱭᱟ ᱥᱮᱨᱚᱠᱚᱢ ᱥᱩᱵᱤᱫᱟ ᱟᱞᱮ ᱦᱚᱸ ᱵᱟᱹᱪᱩᱜᱼᱟ ᱦᱳᱭ ᱥᱮ ᱟᱫᱚ ᱚᱱᱟ ᱠᱚ ᱢᱩᱪᱟᱹᱫ ᱠᱟᱛᱮᱫ ᱦᱟᱸᱜ ᱮᱱᱠᱟᱞᱮ ᱪᱟᱥ᱾
ᱟᱞ ᱟᱞᱮ ᱥᱮᱫ ᱫᱚ ᱚᱱᱠᱟ ᱠᱷᱮᱛ ᱠᱚ ᱫᱚᱦᱚ ᱠᱟᱜ ᱜᱮᱭᱟ ᱥᱚᱵᱽᱡᱤ ᱪᱟᱥ ᱞᱟᱹᱜᱤᱫ᱾ ᱢᱤᱫ ᱵᱟᱨ ᱵᱮᱝᱜᱟᱲ ᱠᱚ ᱪᱟᱥ ᱵᱟᱲᱟᱭ ᱜᱮᱭᱟ ᱠᱚᱛᱚ᱾
ᱡᱚᱱᱰᱨᱟ ᱠᱚ ᱪᱟᱥ ᱜᱮᱭᱟ ᱯᱮ ᱡᱚᱱᱰᱨᱟ?
ᱦᱮᱸ ᱡᱚᱱᱰᱨᱟ ᱠᱚ ᱥᱟ ᱪᱟᱥ ᱜᱮᱭᱟ ᱡᱚᱸᱰᱨᱟ ᱫᱚ ᱱᱤᱭᱟᱹ ᱤᱭᱟᱹ ᱨᱟᱠᱟᱵ ᱠᱟᱛᱮᱜ ᱦᱩᱲᱩ ᱠᱚ᱾
ᱟᱞᱮ ᱫᱚ ᱱᱤᱭᱟᱹ ᱦᱳᱲᱳ ᱠᱚ ᱨᱟᱠᱟᱵ ᱠᱟᱛᱮᱜ ᱡᱚᱱᱰᱨᱟ ᱠᱚ ᱪᱟᱥᱟ ᱱᱤᱛᱚᱜ ᱫᱚ ᱡᱚᱛᱚ ᱠᱷᱮᱛ ᱨᱮᱜᱮ ᱦᱳᱲᱳ ᱠᱚ ᱨᱚᱦᱚᱭ ᱠᱟᱜᱼᱟ᱾ ᱥᱚᱵᱽᱡᱤ ᱪᱟᱥ ᱞᱟᱹᱜᱤᱫ ᱠᱚ ᱫᱚᱦᱚ ᱠᱟᱜ-ᱟ ᱡᱚᱱᱰᱨᱟ ᱪᱟᱥ ᱞᱟᱹᱜᱤᱫ ᱫᱚ ᱟᱣᱨᱤ ᱠᱚ ᱫᱚᱦᱚᱭᱟ᱾
ᱦᱩᱸ᱾
ᱜᱚᱝᱠᱮ ᱟᱯᱮ ᱫᱚ ᱡᱚᱱᱰᱨᱟ ᱠᱚ ᱫᱚᱢᱮ ᱯᱮ ᱪᱟᱥ ᱵᱟᱲᱟᱭ ᱜᱮᱭᱟ ᱥᱮ ᱪᱮᱫ?
ᱦᱳᱭ ᱪᱟᱥ ᱫᱚᱞᱮ ᱪᱟᱥ ᱜᱮᱭᱟ᱾
ᱚ᱾
ᱟᱫᱚ ᱚᱱᱮ ᱚᱱᱠᱟ ᱞᱟᱹᱴᱩ ᱞᱟᱹᱴᱩ ᱵᱟᱲᱜᱮ ᱠᱚ ᱛᱟᱦᱮᱱ ᱠᱷᱟᱡ ᱠᱷᱮᱛ ᱠᱚ ᱛᱟᱦᱮᱱ ᱠᱷᱟᱡ ᱮᱱᱠᱷᱟᱱ ᱪᱟᱥ ᱜᱟᱱᱚᱜᱼᱟ ᱦᱳᱭ ᱥᱮ᱾
ᱦᱮᱸ ᱞᱟᱹᱴᱩ ᱞᱟᱹᱴᱩ ᱠᱷᱮᱛ ᱛᱟᱦᱮᱱ ᱠᱷᱟᱱ ᱪᱟᱥ ᱜᱟᱱᱚᱜᱼᱟ, ᱟᱫᱚ ᱥᱚᱵᱽᱡᱤ ᱪᱟᱥ ᱞᱟᱹᱜᱤᱫ ᱫᱚ ᱟᱞᱮ ᱢᱟ ᱦᱩᱰᱤᱧ ᱦᱩᱰᱤᱧ ᱠᱷᱮᱛ ᱞᱮ ᱫᱚᱦᱚ ᱠᱟᱜ ᱜᱮᱭᱟ ᱥᱮ᱾ ᱟᱨ ᱞᱟᱹᱴᱩ ᱞᱟᱹᱴᱩ ᱠᱷᱮᱛ ᱨᱮᱢᱟ ᱱᱤᱛᱚᱜ ᱢᱟ ᱦᱳᱲᱳ ᱞᱮ ᱪᱟᱥᱮᱜᱼᱟ᱾ ᱚᱱᱟᱛᱮ ᱡᱚᱱᱰᱨᱟ ᱪᱟᱥ ᱫᱚ ᱵᱟᱝ ᱜᱟᱱᱚᱜ ᱛᱟᱞᱮᱭᱟ ᱱᱤᱛᱚᱜ ᱫᱚ᱾
ᱦᱳᱭ ᱦᱳᱭ ᱦᱳᱭ᱾
ᱟᱨ ᱜᱚᱝᱠᱮ ᱥᱮᱨᱢᱟ ᱨᱮ ᱛᱤᱱᱟᱹᱜ ᱫᱷᱟᱣ ᱦᱚᱲᱩ ᱯᱮ ᱪᱟᱥ ᱜᱮᱭᱟ ᱢᱤᱫ ᱫᱷᱟᱣ ᱜᱮᱥᱮ ᱵᱟᱨ ᱫᱷᱟᱣ?
ᱥᱮᱨᱢᱟ ᱨᱮᱫᱚ ᱟᱞᱮ ᱫᱚ ᱚᱱᱮ ᱚᱱᱠᱟ ᱢᱤᱫ ᱪᱷᱚᱴ ᱜᱮ ᱦᱟᱸᱜ ᱦᱳᱭᱥᱮ ᱢᱤᱫ ᱫᱷᱟᱣ ᱜᱮᱞᱮ ᱪᱟᱥ ᱜᱮᱭᱟ ᱟᱫᱚ ᱚᱱᱮ ᱠᱟ ᱫᱟᱜ ᱡᱟᱹᱲᱤ ᱠᱚ ᱦᱟᱸᱜ ᱵᱮᱥ ᱴᱷᱤᱠ ᱛᱮ ᱵᱟᱭ ᱫᱟᱜᱽ ᱠᱷᱟᱱ ᱦᱟᱸᱜ ᱮᱱᱠᱷᱟᱱ ᱞᱮ ᱞᱮᱴᱳᱜᱼᱟ ᱦᱳᱭᱥᱮ᱾ ᱟᱫᱚ ᱚᱱᱮ ᱚᱱᱠᱟ ᱥᱮᱨᱢᱟ ᱵᱚᱨᱥᱟ ᱛᱮᱜᱮ ᱦᱳᱭ ᱥᱮ ᱥᱮᱨᱢᱟ ᱫᱟᱜ ᱦᱟᱸᱜ ᱫᱤᱱ ᱦᱟᱸᱜ ᱡᱚᱠᱷᱚᱱᱮ ᱡᱟᱹᱲᱤ ᱭᱟᱞᱮᱭᱟ ᱮᱱᱠᱷᱟᱱ ᱫᱚ ᱦᱟᱸᱜ ᱪᱟᱥ ᱵᱟᱹᱫ ᱫᱟᱞᱮ ᱵᱟᱠᱷᱟᱡ ᱫᱚ ᱦᱟᱸᱜ ᱚᱱᱮ ᱚᱱᱠᱟ ᱞᱮ ᱛᱟᱭᱱᱚᱢ ᱜᱚᱫᱚᱜᱼᱟ ᱟᱞᱮ ᱦᱚᱸ᱾ ᱟᱫᱚ ᱱᱤᱭᱟᱹ ᱵᱟᱨ ᱫᱚ ᱦᱟᱸᱜ ᱴᱷᱤᱠ ᱜᱮ ᱫᱟᱜ ᱫᱚᱭ ᱫᱟᱜ ᱠᱟᱜ ᱞᱮᱜᱮᱭᱟ ᱦᱳᱭᱥᱮ᱾
ᱦᱮᱸ᱾
ᱪᱟᱥ ᱞᱮᱠᱟ ᱠᱟᱹᱴᱤᱡ ᱫᱚ ᱦᱮ ᱦᱩᱲᱩ ᱠᱚᱫᱚ ᱞᱮ ᱨᱚᱦᱚᱭ ᱠᱟᱜ ᱜᱮᱭᱟ ᱦᱳᱭ ᱥᱮ ᱠᱷᱮᱛ ᱠᱚᱫᱚᱞᱮ ᱯᱩᱨᱟᱹᱣ ᱠᱟᱜ ᱜᱮᱭᱟ ᱟᱫᱚ ᱚᱱᱮ ᱠᱟ ᱞᱟᱹᱴᱩ ᱞᱟᱹᱴᱩ ᱠᱷᱮᱛ ᱠᱚ ᱦᱟᱸᱜ ᱵᱟᱠᱤ ᱦᱮᱱᱟᱜ ᱠᱟᱜ-ᱟ᱾
ᱮ ᱜᱚᱝᱠᱮ ᱤᱭᱟᱹ ᱮᱴᱟᱜ ᱫᱟᱜ ᱠᱚᱨᱮ ᱱᱟᱜ ᱵᱮᱵᱚᱥᱛᱟ ᱫᱚ ᱵᱟᱹᱱᱩᱜ ᱛᱟᱯᱮᱭᱟ?
ᱵᱟᱝ ᱜᱚᱝᱠᱮ ᱮᱠᱫᱚᱢ ᱜᱮ ᱵᱟᱝ, ᱫᱟᱜ ᱠᱚᱨᱮ ᱱᱟᱜ ᱜᱮᱛᱚ ᱥᱚᱢᱚᱥᱥᱟ ᱫᱚ᱾ ᱮᱱᱠᱷᱟᱱ ᱫᱚ ᱦᱟᱸᱜ ᱚᱱᱮ ᱚᱱᱠᱟ ᱵᱟᱨᱚ ᱢᱟᱹᱭᱱᱟᱹ ᱨᱮ ᱟᱞᱮ ᱦᱚᱸᱞᱮ ᱪᱟᱥ ᱜᱟᱭᱟ ᱦᱳᱭ ᱥᱮ, ᱵᱟᱨ ᱥᱮᱨᱢᱟ ᱞᱮ ᱪᱟᱥ ᱜᱟᱭᱟ ᱟᱞᱮ ᱦᱚᱸ᱾
ᱟᱨ ᱜᱟᱰᱟ ᱠᱚ ᱵᱟᱹᱱᱩᱜ, ᱜᱟ ᱵᱟᱹᱱᱩᱜ?
ᱜᱟᱰᱟ ᱠᱚ ᱫᱚ ᱦᱮᱱᱟᱜ ᱠᱟᱜ ᱜᱮᱭᱟ ᱜᱚᱝᱠᱮ, ᱜᱟᱰᱟ ᱠᱚ ᱫᱚ ᱦᱮᱱᱟᱜ ᱠᱟᱜ ᱜᱮᱭᱟ ᱮᱱᱠᱷᱟᱱ ᱫᱚ ᱦᱟᱸᱜ ᱥᱟᱺᱜᱤᱧ ᱥᱟᱺᱜᱤᱧ ᱨᱮ ᱜᱟᱰᱟ ᱦᱮᱱᱟᱜ ᱠᱟᱫᱟ ᱦᱳᱭ ᱥᱮ᱾ ᱟᱫᱚ ᱜᱟᱰᱟ ᱠᱷᱚᱡ ᱫᱚ ᱚᱱᱠᱟ ᱚᱱᱠᱟ ᱫᱟᱜ ᱫᱚ ᱵᱟᱝ ᱟᱹᱜᱩ ᱜᱟᱱᱚᱜᱼᱟ ᱦᱳᱭᱥᱮ᱾
ᱟᱹᱰᱤ ᱥᱟᱺᱜᱤᱧ ᱥᱟᱺᱜᱤᱧ ᱨᱮᱜᱮ ᱜᱟᱰᱟ ᱠᱚ ᱫᱚ ᱢᱮᱱᱟᱜᱼᱟ᱾
ᱥᱟᱺᱜᱤᱧ ᱨᱮ ᱜᱟᱰᱟ ᱠᱚ ᱦᱮᱱᱟᱜ ᱠᱟᱫᱟ, ᱜᱟᱰᱟ ᱠᱚ ᱚᱱᱠᱟ ᱯᱩᱠᱷᱨᱤ ᱠᱚ ᱦᱳᱭᱥᱮ᱾ ᱟᱫᱚ ᱚᱱᱮ ᱚᱱᱠᱟ ᱯᱩᱠᱷᱨᱤ ᱠᱚᱨᱮ ᱫᱟᱜ ᱚᱱᱠᱟ ᱚᱨ ᱞᱮᱠᱷᱟᱡ ᱦᱚᱸ ᱫᱟᱜ ᱦᱟᱸᱜ ᱯᱩᱠᱷᱨᱤ ᱨᱮ ᱪᱟᱵᱟᱜᱼᱟ, ᱦᱳᱭ ᱥᱮ ᱮᱱᱠᱷᱟᱱ ᱫᱚ ᱡᱚᱛᱚ ᱦᱚᱲ ᱛᱚ ᱯᱩᱠᱷᱨᱤ- ᱠᱚᱭ ᱫᱟᱜ ᱫᱚ ᱟᱫᱚ ᱵᱟᱠᱚ ᱦᱟᱛᱟᱣ ᱫᱟᱲᱮᱭᱼᱟ ᱥᱮ᱾
ᱮᱸᱦᱮᱸᱜ ᱡᱚᱛᱚ ᱦᱚᱲ ᱯᱩᱠᱷᱨᱤ ᱠᱷᱚᱱ ᱫᱟᱜ ᱫᱚ ᱵᱟᱠᱚ ᱦᱟᱛᱟᱣ ᱫᱟ, ᱯᱩᱠᱷᱨᱤ ᱨᱮᱱᱟᱜ ᱫᱟᱜ ᱜᱮ ᱟᱡᱮᱸᱫᱚᱜ-ᱟ ᱥᱤᱛᱩᱝ ᱫᱤᱱ ᱢᱟ ᱮᱢᱱᱤ ᱛᱮᱜᱮ ᱫᱟᱜ ᱟᱸᱡᱮᱫᱚᱜ ᱜᱮᱭᱟ ᱥᱮ᱾
ᱦᱳᱭ,
ᱟᱨᱚ ᱯᱩᱠᱷᱨᱤ ᱠᱷᱚᱱ ᱦᱟᱛᱟᱣ ᱫᱟᱜ ᱦᱟᱛᱟᱣ ᱢᱟᱱᱮ ᱟᱨᱚ ᱟᱸᱡᱮᱫ ᱪᱟᱵᱟ ᱩᱛᱟᱹᱨᱚᱜ-ᱟ᱾
ᱦᱳᱭ ᱦᱳᱭ,
ᱟᱞᱮ ᱜᱚᱝᱠᱮ ᱥᱮᱨᱢᱟ ᱨᱮ ᱢᱤᱫ ᱫᱷᱟᱣ ᱜᱮᱞᱮ ᱪᱟᱥᱟ, ᱟᱞᱮ ᱦᱚᱸ ᱥᱮᱨᱢᱟ ᱫᱟᱜ ᱵᱷᱚᱨᱥᱟ ᱜᱮ᱾ ᱟᱨ ᱦᱩᱲᱩ ᱪᱟᱥ ᱢᱟ, ᱫᱚᱢᱮᱜᱮ ᱫᱟᱜ ᱞᱟᱜᱟᱜ ᱟᱥᱮ ᱠᱷᱮᱛᱨᱮ᱾ ᱯᱟᱪᱮᱫ ᱥᱮᱨᱢᱟ ᱨᱮ ᱢᱤᱫ ᱫᱷᱟᱣ ᱜᱟᱰᱟ ᱠᱚ ᱢᱮᱱᱟᱜᱼᱟ, ᱫᱚ ᱜᱟᱰᱟ ᱠᱚ ᱥᱤᱛᱩᱝ ᱫᱤᱱ ᱫᱚ ᱜᱟᱰᱟ ᱠᱚᱦᱚᱸ ᱨᱚᱦᱚᱲ ᱪᱟᱵᱟᱜ ᱛᱟᱞᱮᱭᱟ᱾ ᱠᱮᱱᱮᱞ ᱨᱮ ᱫᱟᱜ ᱡᱩᱫᱤᱪ ᱠᱮᱱᱮᱞ ᱨᱮ ᱫᱟᱜ ᱵᱟᱠᱚ ᱟᱲᱟᱜ ᱞᱮᱠᱷᱟᱱ ᱜᱟᱰᱟ ᱨᱮᱦᱚᱸ ᱫᱟᱜ ᱵᱟᱝ ᱦᱤᱡᱩᱜ ᱛᱟᱞᱮᱭᱟ᱾
ᱟᱪᱪᱷᱟ ᱟᱪᱪᱷᱟ, ᱦᱳᱭ ᱚᱱᱮ ᱚᱱᱠᱟ ᱜᱮ ᱟᱨ ᱠᱤ᱾ ᱡᱚᱛᱚ ᱥᱮᱜ ᱜᱮ ᱥᱩᱵᱤᱫᱟ ᱚᱥᱩᱵᱤᱫᱟ ᱫᱚ ᱦᱮᱱᱟᱜ ᱟᱠᱟᱜ ᱜᱮᱭᱟ ᱦᱳᱭ ᱥᱮ, ᱮᱱᱠᱷᱟᱱᱼᱼ ᱴᱮᱡ‌ ᱥᱩᱵᱤᱫᱟᱢ ᱧᱟᱢ ᱠᱷᱟᱱ ᱢᱤᱫᱴᱮᱱ ᱚᱥᱩᱵᱤᱫᱟ ᱫᱚ ᱦᱟᱹᱡᱩᱜ ᱜᱮᱭᱟ᱾
ᱦᱤᱡᱩᱜ ᱜᱮᱭᱟ᱾
ᱦᱚᱭ᱾ ᱚᱝᱠᱟ ᱠᱟᱛᱮᱜ ᱜᱮ ᱟᱵᱚ ᱵᱚᱱ ᱪᱟᱥ ᱤᱫᱤᱣ ᱠᱟᱜ-ᱟ ᱦᱳᱭ ᱥᱮ, ᱥᱮᱫᱟᱭ ᱠᱷᱚᱱ ᱵᱚᱱ ᱪᱟᱥ ᱟᱹᱜᱩᱭᱮᱜ-ᱟ᱾ ᱟᱨ ᱟᱹᱵᱩ ᱦᱚᱸᱵᱩᱱ ᱪᱟᱥ ᱤᱫᱤᱭᱟ ᱡᱮᱢᱚᱱ ᱟᱵᱚ ᱨᱮᱱ ᱜᱤᱫᱽᱟᱹᱨᱼ ᱯᱤᱫᱟᱹᱨ ᱦᱚᱸ ᱠᱚ ᱪᱟᱥ ᱦᱳᱭ ᱢᱟ᱾
ᱦᱮᱸ ᱦᱮᱸ᱾
ᱦᱩᱸ ᱟᱨ ᱵᱟᱝᱠᱷᱟᱱ ᱱᱮᱛᱟᱨ ᱨᱮᱱ ᱱᱮᱛᱟᱨ ᱩᱱᱠᱩᱼᱼ ᱡᱟᱦᱟᱸᱭ ᱦᱟᱨᱟ ᱡᱩᱣᱟᱹᱱ ᱠᱚᱲᱟ ᱠᱚ ᱦᱮᱱᱟᱜ ᱠᱚᱣᱟ ᱦᱳᱭ ᱥᱮ, ᱮᱱᱠᱷᱟᱱ ᱫᱚ ᱦᱟᱸᱜ ᱚᱱᱠᱟ ᱠᱷᱮᱛ ᱥᱮᱜ ᱜᱮ ᱵᱟᱠᱚ ᱪᱟᱞᱟᱜ ᱠᱟᱱᱟ ᱦᱳᱭ ᱥᱮ᱾
ᱦᱮᱸ᱾
ᱦᱤᱲᱤᱧ ᱪᱟᱵᱟ ᱠᱟᱜ ᱠᱟᱱᱟ ᱠᱚ ᱠᱷᱮᱛ ᱪᱟᱞᱟᱣ ᱥᱮᱜ᱾
ᱱᱮᱛᱟᱨ ᱨᱮᱱ ᱜᱤᱫᱽᱨᱟᱹ ᱢᱟ ᱠᱟᱹᱡ ᱪᱟᱞᱟᱝ ᱦᱟᱨᱟ ᱞᱮᱠᱷᱟᱱ ᱜᱮ ᱠᱷᱮᱛ ᱥᱮᱫ ᱫᱚ ᱦᱤᱲᱤᱧ ᱠᱮᱜ-ᱟ ᱠᱚ᱾ ᱱᱤᱛᱚᱜ ᱵᱟᱭᱨᱮ ᱠᱟᱢᱤ ᱠᱚ ᱠᱩᱥᱤ ᱭᱟᱜ ᱠᱟᱱᱟ᱾
ᱦᱳᱭ ᱦᱳᱭ᱾ ᱮᱱᱠᱷᱟᱱ ᱚᱱᱟ ᱟᱹᱵᱩᱣᱟᱜ, ᱪᱟᱥ ᱠᱟᱞᱪᱚᱨ ᱫᱚᱠᱚ ᱦᱤᱲᱤᱧᱮᱜ-ᱟ ᱦᱳᱭ ᱥᱮ᱾
ᱦᱮᱸ ᱦᱮᱸ᱾ ᱪᱟᱥ ᱠᱟᱢᱤ ᱫᱚᱠᱚ ᱦᱤᱲᱤᱧᱟ ᱵᱟᱲᱮ‌ ᱨᱮ ‌ᱩᱢ‌ ᱵᱟᱭᱨᱮ ᱨᱮ ᱯᱚᱭᱥᱟ ᱠᱚ ᱧᱟᱢ ᱠᱟᱜ-ᱟ ᱥᱮ ᱪᱮᱱ ᱵᱟ ᱫᱚᱢᱮ ᱧᱟᱢᱚᱜ ᱠᱟᱱᱟ᱾ ᱚᱲᱟᱜ ᱨᱮᱱᱟᱜ ᱠᱟᱢᱤ ᱨᱮᱦᱚᱸ ᱯᱚᱭᱥᱟ ᱫᱚ ᱧᱟᱢᱚᱜ-ᱟ ᱵᱟᱝ ᱫᱚ ᱵᱟᱝ᱾
ᱦᱳᱭ ᱦᱳᱭ ᱧᱮᱞ ᱢᱮ ᱜᱚᱝᱠᱮ ᱚᱱᱠᱟ ᱠᱟᱹᱢᱤ ᱭᱟᱹᱵᱩᱱ ᱟᱹᱵᱩ ᱵᱩᱱ ᱠᱟᱹᱢᱤᱭᱟ ᱮᱱᱠᱷᱟᱱ ᱫᱚ ᱦᱟᱸᱜ, ᱟᱵᱚ ᱡᱩᱫᱤ ᱴᱟᱠᱟ ᱯᱚᱭᱥᱟ ᱵᱟᱝᱼᱼ ᱛᱮᱱ ᱨᱮᱦᱚᱸ ᱚᱱᱠᱟ ᱨᱮᱸᱜᱮᱡ ᱛᱮᱫᱚ ᱵᱟᱵᱩᱱ ᱟᱨ ᱠᱤ ᱵᱩᱱ ᱟᱹᱵᱩ ᱫᱩᱵᱩᱱ ᱤᱭᱟᱹᱜ-ᱟ ᱦᱳᱭ ᱥᱮ᱾ ᱨᱮᱸᱜᱮᱡᱼᱼ ᱛᱮᱫᱟ ᱵᱟᱵᱚᱱ ᱛᱟᱦᱮᱱᱟ ᱟᱨ ᱠᱤ᱾ ᱪᱟᱥ ᱠᱟᱛᱮᱜ ᱠᱟᱹᱴᱤᱡ ᱟᱹᱵᱩ ᱵᱩᱱ ᱡᱚᱢ ᱦᱚᱸ ᱵᱩᱱ ᱡᱚᱢ ᱫᱟᱲᱤᱭᱟᱜ ᱜᱮᱭᱟ ᱦᱳᱭ ᱥᱮ, ᱟᱫᱚ ᱚᱱᱮ ᱚᱝᱠᱟ ᱱᱮᱼ ᱟᱫᱟ ᱚᱱᱮ ᱚᱝᱠᱟ ᱴᱟᱠᱟ ᱯᱚᱭᱥᱟ ᱛᱷᱚᱲᱟ ᱚᱵᱷᱟᱵᱽ ᱮᱱᱟ ᱦᱳᱭ ᱥᱮ᱾ ᱴᱟᱠᱟ ᱯᱚᱭᱥᱟ ᱛᱷᱚᱲᱟ ᱡᱟᱹᱨᱩᱨᱤ, ᱭᱮᱱᱟ ᱥᱮ ᱮᱱᱠᱷᱟᱱ ᱴᱟᱠᱟ ᱯᱚᱭᱥᱟ ᱫᱚ ᱫᱚᱨᱠᱟᱨ ᱜᱮᱭᱟ᱾
ᱦᱮᱸ᱾
ᱦᱚᱸᱜ ᱚᱱᱮ ᱚᱱᱠᱟ ᱨᱩᱣᱟᱹ ᱦᱟᱹᱥᱩᱜ ᱠᱚ ᱦᱩᱭᱩᱜ ᱠᱟᱱᱟ ᱚᱱᱠᱟ ᱠᱷᱟᱡ‌ ᱴᱟᱠᱟ ᱯᱚᱭᱥᱟ ᱫᱚ ᱚᱱᱟ ᱞᱟᱹᱜᱤᱫ ᱫᱚ ᱫᱚᱨᱠᱟᱨ ᱜᱮᱭᱟ ᱦᱳᱭ ᱥᱮ᱾ ᱮᱭ ᱨᱩᱣᱟᱹ ᱦᱟᱹᱥᱩ ᱫᱚ ᱞᱟᱦᱟ ᱛᱮᱫᱚ ᱚᱱᱮ‌ ᱚᱝᱼᱼ ᱠᱟ ᱞᱩᱣᱟᱹ ᱨᱩᱣᱟᱹ ᱦᱟᱹᱥᱩ ᱦᱩᱭᱩᱜ ᱠᱟᱱ ᱨᱮᱦᱚᱸ ᱚᱱᱠᱟ ᱡᱩᱲᱤ ᱵᱩᱴᱤ ᱛᱤᱠᱩ ᱴᱷᱤᱠᱮᱫ ᱛᱟᱦᱮᱱᱟ ᱦᱳᱭ ᱥᱮ ᱾
ᱦᱮᱸ ᱥᱮᱫᱟᱭ ᱢᱟ ᱩᱱᱟᱹᱜ ᱰᱟᱠᱛᱟᱨ ᱦᱚᱸ ᱵᱟᱠ ‌ᱵᱟᱠᱚ ᱛᱟᱦᱮᱸ ᱠᱟᱱᱟ ᱾
ᱦᱳᱭ ᱱᱮᱛᱟᱨ ᱫᱚ ᱚᱱᱮ ᱚᱝᱠᱟ ᱟᱫᱚ ᱯᱩᱭᱥᱟ ᱠᱩ ᱠᱟᱹᱴᱤᱡ ᱫᱚᱨᱠᱟᱨ ᱱᱟ ᱰᱟᱠᱛᱚᱨ ᱦᱚᱸ᱾ ᱧᱮᱞ ᱦᱩᱭᱩᱜ ᱠᱟᱱᱟ ᱦᱳᱭ ᱥᱮ ᱨᱳᱜᱽ ᱠᱚᱦᱚᱸ ᱟᱞᱟ ᱮᱠᱫᱚᱢ ᱱᱟᱣᱟ ᱱᱟᱣᱟ ᱨᱳᱜᱽ ᱦᱮᱡ ᱟᱠᱟᱱᱟ ᱦᱳᱭ ᱥᱮ᱾
ᱦᱮᱸ ᱱᱟᱣᱟ ᱱᱟᱣᱟ ᱨᱳᱜᱽ ᱠᱚ ᱦᱤᱡᱩᱜ ᱠᱟᱱᱟ ᱾
ᱦᱳᱭ ᱮᱱᱠᱷᱟᱱ ᱫᱚ ᱦᱟᱸᱜ ᱱᱚᱝᱠᱟ ᱯᱚᱭᱥᱟ ᱠᱚ ᱦᱚᱸ ᱠᱟᱹᱴᱤᱡ ᱫᱚᱨᱠᱟᱨᱚᱜ ᱠᱟᱱ ᱜᱮᱭᱟ ᱾
ᱦᱮᱸ ᱟᱨ ᱞᱟᱦᱟ ᱛᱮᱫᱚ ᱩᱱᱟᱹᱜ ᱱᱟᱣᱟ ᱱᱟᱣᱟ ᱨᱳᱜᱽ ᱠᱚᱦᱚᱸ ᱵᱟᱝ ᱛᱟᱦᱮᱸ ᱠᱟᱱᱟ ᱰᱟᱠ
ᱦᱳᱭ ᱦᱳᱭ ᱞᱟᱦᱟ ᱛᱮᱫᱚ ᱚᱱᱮ ᱚᱝᱠᱟ ᱵᱚᱦᱚᱜ ᱦᱟᱹᱥᱩ ᱥᱮ ᱦᱚᱲᱢᱚ ᱦᱟᱹᱥᱩ ᱥᱮ ᱞᱟᱡ ᱦᱟᱹᱥᱩ ᱚᱱᱮ ᱚᱱᱟ ᱠᱚᱜᱮ ᱧᱟᱢᱚᱜᱼᱼ ᱠᱟᱱ ᱛᱟᱦᱮᱱᱟ ᱦᱳᱭ ᱥᱮ ᱱᱮᱛᱟᱨ ᱫᱚ ᱮᱠᱷᱚᱱ ᱛᱚ ᱫᱚᱢᱮ ᱨᱚᱠᱚᱢ ᱨᱩᱣᱟᱹ ᱠᱚ ᱦᱮᱡ ᱠᱟᱱᱟ ᱾ ᱩᱸ ᱩᱸ᱾
ᱟᱨ ᱱᱤᱭᱟᱹ ᱫᱟᱜ ᱡᱟᱹᱯᱩᱜ ᱨᱮ ᱢᱟᱸᱫᱟ ᱠᱚ ᱨᱩᱣᱟᱹ ᱠᱚᱦᱚᱸ ᱧᱟᱢ ᱵᱟ ᱧᱟᱢ ᱵᱟᱲᱟ ᱠᱟᱱᱟ᱾
ᱦᱳᱭ ᱦᱳᱭ ᱦᱳᱭ᱾
ᱟᱹᱞᱤᱧ ᱦᱚᱸᱻᱮᱸ ᱢᱟᱸᱫᱟ ᱧᱟᱢ ᱟᱠᱟᱜ ᱞᱤᱧᱟᱹ ᱦᱟᱞᱠᱟ ᱧᱚᱜ ᱩᱱᱟᱹᱜ ᱫᱚ ᱵᱟᱝ ᱾
ᱦᱳᱭ ᱜᱚᱝᱠᱮ ᱟᱹᱞᱤᱧ ᱦᱚᱸ ᱚᱝᱠᱟ ᱢᱟᱸᱫᱟ ᱧᱟᱢ ᱞᱮᱫ ᱞᱤᱧ ᱜᱮᱭᱟ ᱦᱚᱞᱟ ᱢᱟᱸᱫᱷᱮᱨ ᱦᱳᱭ ᱥᱮ ᱟᱫᱚ ᱚᱱᱮ ᱚᱝᱠᱟ ᱠᱷᱮᱛ ᱠᱟᱹᱢᱤ ᱛᱚ ᱫᱟᱜ ᱫᱟᱜ ᱛᱮᱞᱤᱧ ᱠᱟᱹᱢᱤ ᱭᱮᱜ ᱜᱮᱭᱟ ᱦᱳᱭ ᱥᱮ ᱾ ᱟᱫᱚ ᱮᱱᱠᱷᱟᱱ ᱫᱚ ᱦᱟᱸᱜ ᱠᱟᱹᱢᱤ ᱫᱚ ᱦᱩᱭᱩᱜ ᱜᱮᱭᱟ ᱦᱳᱭ ᱥᱮ ᱠᱟᱹᱢᱤ ᱵᱟᱢ ᱠᱟᱹᱢᱤ ᱞᱮᱠᱷᱟᱡ ᱡᱚᱢᱟᱢ ᱪᱤᱜ?
ᱦᱮᱸ ᱠᱟᱹᱢᱤ ᱫᱚ ᱦᱩᱭᱩᱜ ᱜᱮᱭᱟ ᱟᱱ
ᱟᱫᱚ ᱦᱟᱸᱜ ᱚᱱᱮ ᱚᱱᱠᱟ ᱫᱟᱜ ᱡᱟᱹᱲᱤ ᱠᱚᱨᱮ ᱦᱚᱸ ᱠᱟᱹᱢᱤ ᱦᱩᱭᱩᱜ ᱠᱟᱱ ᱜᱮᱭᱟ ᱟᱫᱚ ᱚᱱᱮᱝ ᱠᱟ ᱨᱩᱣᱟᱹ ᱦᱟᱹᱥᱩ ᱠᱚ ᱦᱤᱡᱩᱜ ᱠᱟᱱ ᱜᱮᱭᱟ ᱦᱟᱸᱜ ᱾
ᱦᱮᱸ‌ ᱟᱹᱞᱤᱧᱟᱜ ᱦᱚᱸ ᱚᱱᱟ ᱠᱟᱹᱢᱤ ᱠᱟᱹᱢᱤ ᱛᱮᱜᱮ ᱢᱟᱸᱫᱟ ᱦᱚᱸ ᱠᱚᱢ ᱦᱮᱡ ᱱᱟ ᱾
ᱦᱩᱸᱻ᱾ ᱜᱚᱝᱠᱮ ᱛᱟᱦᱚᱞᱮ ᱟᱯᱮ ᱥᱮᱫ ᱫᱚ ᱚᱱᱮ ᱚᱱᱠᱟ ᱵᱟᱡᱟᱨ ᱥᱮᱫ ᱟᱹᱠᱷᱨᱤᱧ ᱞᱮᱠᱟ ᱫᱚ ᱵᱟᱯᱮ ᱪᱟᱥ ᱜᱮᱭᱟ ᱡᱟᱦᱟᱸᱱᱟᱜ ᱥᱚᱵᱽᱡᱤ ᱠᱚ ᱥᱮ ᱟᱨᱦᱚᱸ ᱚᱱᱠᱟ ᱡᱟᱦᱟᱸ
ᱪᱟᱥ ᱜᱮᱭᱟᱞᱮ ᱟᱹᱰᱤᱜᱟᱱ ᱥᱚᱵᱡᱤᱞᱮ ᱪᱟᱥ ᱜᱮᱭᱟ ᱵᱮᱸᱜᱟᱲ ᱟᱹᱞᱩ ᱵᱤᱞᱟᱹᱛᱤ ᱾ ᱥᱟᱱᱟᱢ ᱞᱮᱠᱟᱱ ᱥᱚᱵᱽᱡᱤ ᱞᱮ ᱪᱟᱥ ᱵᱟᱲᱟᱭᱟ ᱜᱮᱭᱟ ᱦᱟᱴ ᱥᱮᱫ ᱞᱮ ᱤᱫᱤ ᱤᱫᱤᱭᱮᱭᱟ ᱾
ᱦᱳᱭ ᱦᱳᱭ ᱦᱳᱭ, ᱦᱳᱭ ᱦᱳᱭ ᱾
ᱯᱟᱹᱭᱠᱟᱹᱨ ᱠᱚ ᱦᱟᱛᱟᱣ ᱜᱮᱭᱟ ᱵᱟᱠᱷᱟᱱ ᱫᱚ ᱚᱠᱚᱭ ᱠᱚ ᱯᱟᱹᱭᱠᱟᱹᱨ ᱫᱚ ᱚᱲᱟᱜ ᱛᱮᱠᱚ ᱦᱤᱡᱩᱜ ᱜᱮᱭᱟ ᱦᱟᱛᱟᱣ ᱾
ᱦᱳᱭ ᱦᱳᱭ ᱦᱳᱭ ᱦᱚᱭ ᱮᱱᱠᱷᱟᱱ ᱚᱲᱟᱜ ᱨᱮᱭ ᱤᱫᱤᱭᱮ ᱠᱷᱟᱡ ᱫᱚ ᱩᱱᱤ ᱦᱚᱸ ᱧᱮᱞ ᱠᱟᱛᱮ ᱤᱫᱤᱭᱟ ᱦᱳᱭ ᱥᱮ ᱾
ᱦᱮᱸ ᱧᱮᱞ ᱠᱟᱛᱮᱜ ᱤᱫᱤᱭᱟᱭ ᱾